ᱦᱳᱭ ᱜᱚᱝᱠᱮ ᱚᱠᱟᱞᱮᱠᱟ ᱢᱮᱱᱟᱜ ᱵᱟᱲᱟ ᱢᱮᱭᱟ ᱜᱚᱝᱠᱮ?
ᱟᱨ ᱟᱞᱚᱵᱤᱱ ᱞᱟᱹᱭᱟ ᱢᱚᱴᱟ ᱢᱩᱴᱤ ᱱᱤᱭᱟᱹ ᱜᱷᱟᱹᱲᱤᱡ ᱫᱚ ᱱᱟᱭ ᱱᱟᱯᱟᱭ ᱜᱮ ᱢᱮᱱᱟᱜ ᱟᱠᱟᱫ ᱞᱤᱧᱟᱹ, ᱟᱫᱚ ᱟᱵᱤᱱ ᱫᱚ ᱠᱚᱞ ᱦᱚᱸ ᱵᱟᱵᱤᱱ ᱠᱚᱞ ᱵᱟᱲᱟᱭᱮᱫᱟ ᱚᱝᱠᱟ ᱫᱚ ᱟᱫᱚ ᱾
ᱦᱮᱸ ᱜᱚᱝᱠᱮ ᱟᱫᱚ ᱢᱳᱵᱟᱭᱤᱞ ᱨᱮᱱᱟᱜ ᱡᱟᱦᱟᱸ ᱠᱟᱹᱣᱰᱤ ᱠᱚ ᱛᱟᱦᱮᱱ ᱫᱚ ᱯᱷᱳᱱ ᱞᱟᱹᱜᱤᱫ ᱛᱮ ᱾ ᱚᱱᱟ ᱠᱟᱹᱣᱰᱤ ᱠᱚᱫᱚ ᱱᱟᱦᱟᱜ ᱪᱟᱵᱟ ᱞᱮᱱᱟ ᱦᱮᱸᱥᱮ ᱟᱫᱚ ᱪᱤᱠᱟᱹ ᱛᱮ ᱵᱟᱝᱮ ᱯᱷᱳᱱᱟ ᱚᱱ ᱱᱚᱜ-ᱚ ᱱᱚᱝᱠᱟ ᱚᱲᱟᱜ ᱨᱮ ᱠᱟᱹᱢᱤ ᱠᱚ ᱦᱚᱸ ᱦᱩᱭᱩᱜ ᱠᱟᱱᱟ, ᱟᱫᱚ ᱠᱟᱹᱣᱰᱤ ᱠᱚ ᱦᱚᱸ ᱛᱷᱚᱲᱟ ᱟᱱᱟᱴ ᱧᱚᱸᱜ ᱜᱮᱭᱟ ᱱᱮᱛᱟᱨ ᱫᱚ, ᱟᱫᱚ ᱜᱚᱝᱠᱮ ᱟᱢᱟᱜ ᱠᱟᱹᱣᱰᱤ ᱫᱚ ᱢᱮᱱᱟᱜ ᱛᱮ ᱟᱢ ᱫᱚ ᱵᱟᱢ ᱯᱷᱳᱱᱮᱜ ᱛᱟᱞᱟᱝ ᱫᱚ?
ᱟᱫᱚ ᱚᱝᱠᱟ ᱚᱝᱠᱟᱱ ᱠᱟᱛᱷᱟ ᱫᱚ ᱵᱟᱝ ᱠᱟᱱᱟ ᱟᱹᱞᱤᱧ ᱦᱚᱸ ᱠᱚᱞ ᱫᱚ ᱠᱚᱞ ᱜᱮ ᱛᱟᱯᱚᱨᱮ ᱦᱟᱜ ᱠᱷᱟᱱ ᱟᱫᱚ ᱮᱸᱵ ᱟ ᱦᱚᱸᱜᱼᱚᱝᱠᱟ ᱠᱟᱹᱢᱤ ᱵᱮᱥᱛᱚ ᱵᱩᱡᱷᱟᱹᱣᱮᱫ ᱜᱮᱭᱟ ᱵᱤᱱ ᱟᱡ-ᱠᱟᱞ ᱨᱮᱫᱚ ᱪᱟᱥ ᱫᱤᱱ ᱛᱚ ᱪᱟᱥ ᱫᱤᱱ ᱠᱟᱱᱟ ᱦᱮᱸ ᱵᱟᱝ!
ᱟᱪᱪᱷᱟ, ᱟᱞᱮ ᱥᱮᱡ ᱦᱚᱸ ᱱᱚᱜᱼᱚ ᱱᱚᱠᱟ ᱦᱮᱸ ᱜᱚᱝᱠᱮ ᱟᱸᱡᱚᱢᱚᱜ ᱠᱟᱱᱟ?
ᱦᱮᱸ ᱟᱸᱡᱚᱢ ᱫᱟᱹᱞᱤᱧ ᱞᱟᱹᱭ ᱵᱤᱱ ᱢᱟ᱾
ᱟᱪᱪᱷᱟ, ᱦᱮᱸ᱾ ᱟᱞᱮ ᱥᱮᱜ ᱫᱚ ᱱᱚᱜᱼᱚ ᱱᱚᱠᱟ ᱱᱤᱛᱚᱜ ᱫᱚ ᱛᱳᱲ-ᱡᱷᱳᱲ ᱠᱟᱹᱢᱤ ᱠᱚ ᱠᱚ ᱥᱟᱹᱨᱫᱤ ᱵᱟᱲᱟᱣ ᱠᱟᱱᱟ ᱦᱮᱸ ᱥᱮ᱾ ᱟᱫᱚ ᱚᱱᱟ ᱛᱮ ᱜᱮ ᱞᱚᱜᱚᱱ ᱟᱠᱵᱟᱠ ᱠᱟᱹᱢᱤ ᱠᱚ ᱦᱚᱸ ᱪᱟᱵᱟᱭ ᱦᱩᱭᱳᱜ ᱠᱟᱱᱟ ᱪᱮᱫᱟᱜ ᱥᱮ ᱟ ᱠᱷᱮᱛ ᱠᱚ ᱠᱚ ᱨᱚᱦᱚᱭ ᱮᱥᱮᱜ ᱞᱮᱠᱷᱟᱱ ᱱᱟᱦᱟᱸᱜ ᱱᱚᱝᱠᱟ ᱱᱟᱦᱮᱞ ᱠᱚ ᱴᱮᱠᱴᱟᱨ ᱜᱟᱹᱰᱤ ᱠᱚ ᱟᱫᱚ ᱵᱟᱝ ᱵᱚᱞᱚᱜᱼᱟ ᱾ ᱚᱱᱟ ᱛᱮ ᱱᱚᱜᱼᱚᱭ ᱫᱟᱜ ᱵᱟᱲᱟ ᱜᱚᱫ ᱠᱟᱸᱜ ᱨᱮ ᱱᱚᱣᱟ ᱫᱟᱜ ᱨᱮᱜᱮ ᱟᱫᱚᱞᱮ ᱦᱩᱲᱩ ᱠᱚ ᱫᱚ ᱨᱚᱦᱚᱭ ᱫᱟᱭ ᱪᱮᱥ ᱴᱟᱭᱫᱟ ᱟᱨ ᱵᱟᱝ ᱠᱷᱟᱱ ᱫᱟᱜ ᱠᱚ ᱦᱚᱸ ᱠᱷᱮᱛ ᱠᱚ ᱨᱮ ᱠᱷᱚᱱ ᱟᱸᱡᱮᱫᱚᱜᱼᱟ ᱛᱚ᱾
ᱟᱪᱪᱷᱟ
ᱜᱚᱝᱠᱮ ᱛᱟᱦᱞᱮ ᱟᱯᱮ ᱫᱚ ᱨᱚᱦᱚᱭ ᱵᱟᱲᱟ ᱠᱚ ᱫᱚ ᱯᱮ ᱥᱟᱹᱛ ᱠᱮᱫᱟ ᱯᱮ ᱥᱮ ᱵᱟᱝ?
ᱵᱟᱝ ᱵᱟᱝ ᱨᱚᱦᱚᱭ ᱵᱟᱲᱟ ᱠᱚ ᱫᱚ ᱜᱚᱝᱠᱮ ᱮᱠᱷᱟᱱ ᱪᱟᱞᱟᱜ ᱠᱟᱱ ᱜᱮᱭᱟ, ᱛᱟᱯᱚ ᱨᱮ ᱠᱷᱟᱱ ᱮᱻ ᱮᱛᱚᱦᱚᱵ ᱦᱩᱭ ᱠᱟᱱᱟ ᱛᱚ ᱠᱷᱟᱱ ᱫᱚᱢᱮ ᱫᱚ ᱟᱹᱣᱨᱟᱭᱟᱜᱼᱟ ᱦᱮᱸ᱾ ᱟ ᱦᱚᱸᱜᱼᱚᱭ ᱮᱠᱷᱟᱱ ᱪᱟᱞᱟᱜ ᱠᱟᱱᱟ ᱛᱟᱯᱚᱨᱮ ᱠᱤᱪᱷᱩ ᱜᱚᱝᱠᱮ ᱟᱨ ᱦᱚᱜᱼᱚᱭ ᱧᱮᱞᱮᱜ ᱜᱮᱭᱟ ᱵᱤᱱ ᱫᱟᱜ ᱠᱚᱨᱮ ᱱᱟᱜ ᱠᱤᱪᱷᱩ ᱦᱟᱱᱰᱮ ᱟᱱᱟᱴ-ᱮᱴᱠᱮᱴᱚᱬᱮ ᱢᱮᱱᱟᱜ ᱟᱠᱟᱫᱟ᱾ ᱟ ᱡᱟᱦᱟᱸ ᱠᱟᱨᱚᱱ ᱛᱮ ᱟᱫᱚ ᱚᱝᱠᱟ ᱨᱚᱦᱚᱭ ᱫᱚ ᱠᱷᱟᱱ ᱵᱟᱝ ᱜᱟᱱᱚᱜ ᱠᱟᱱᱟ ᱜᱚᱝᱠᱮ ᱦᱮᱸ ᱥᱮ!
ᱟᱪᱪᱷᱟ ᱜᱚᱝᱠᱮ ᱾
ᱟᱫᱚ ᱞᱤᱧ ᱢᱮᱱ ᱫᱟ ᱟᱹᱵᱤᱱ ᱜᱮ ᱚᱱᱛᱮ ᱪᱮᱜ ᱠᱟ ᱨᱚᱦᱚᱭ ᱠᱚ ᱤᱧ ᱫᱚᱧ ᱧᱮᱞ ᱠᱮᱫ ᱛᱮ?
ᱦᱮᱸ ᱜᱚᱝᱠᱮ ᱚᱲᱟᱜ ᱠᱚᱨᱮᱱᱟᱜ ᱛᱚ ᱨᱚᱦᱚᱭ ᱫᱚ ᱨᱚᱦᱚᱭ ᱦᱩᱭᱩᱜ ᱠᱟᱱ ᱜᱮᱭᱟ ᱾ ᱟᱫᱚ ᱱᱚᱜᱼᱚᱭ ᱱᱟᱦᱟᱸᱜ ᱥᱟᱹᱨᱫᱤ ᱜᱚᱫ ᱟᱠᱟᱱᱟ ᱟᱞᱮ ᱥᱮᱫ ᱫᱚ ᱨᱚᱦᱚᱭ᱾ ᱟᱫᱚᱢ ᱪᱤᱠᱟᱹᱭᱟ ᱨᱚᱝᱠᱮ ᱱᱚᱜᱚᱝᱠᱟ ᱨᱚᱦᱚᱭ ᱵᱟᱢ ᱨᱚᱦᱚᱭ ᱞᱮᱠᱷᱟᱱ ᱡᱚᱢᱟᱢ ᱫᱚ ᱪᱮᱫ᱾ ᱚᱱᱟ ᱛᱮ ᱨᱚᱦᱚᱭ ᱫᱚ ᱮᱠᱟᱞ ᱛᱮ ᱜᱮ ᱞᱟᱹᱠᱛᱤ ᱠᱟᱱᱟ ᱦᱮᱸ ᱥᱮ ᱟᱫᱚ ᱟᱞᱮ ᱥᱮᱫ ᱫᱚ ᱱᱟᱦᱟᱸᱜ ᱥᱟᱱᱟᱢ ᱦᱚᱲ ᱜᱮ ᱱᱤᱛᱚᱜ ᱫᱚ ᱥᱟᱱᱟᱢ ᱟᱹᱛᱩ ᱠᱚᱨᱤᱱ ᱟᱠᱟᱞ ᱠᱚ ᱥᱟᱹᱨᱫᱤ ᱪᱟᱵᱟᱣ ᱠᱟᱱᱟ᱾ ᱟᱫᱚ ᱛᱤᱥ ᱪᱚ ᱱᱟᱦᱟᱸᱜ ᱱᱚᱣᱟ ᱨᱚᱦᱚᱭ ᱢᱩᱪᱟᱹᱫᱚᱜᱼᱟ ᱟᱫᱚ ᱟᱱᱮᱡ ᱛᱷᱚᱲᱟ ᱜᱟᱱ ᱱᱟᱦᱟᱸᱜ ᱢᱚᱱᱮ ᱡᱤᱣᱤ ᱨᱮ ᱥᱟᱱᱛᱤ ᱵᱚᱱ ᱧᱟᱢᱟ ᱟᱨ ᱦᱚᱸ ᱱᱚᱝᱠᱟ ᱦᱩᱲ ᱦᱩᱲᱩ ᱠᱚ ᱡᱚᱠᱷᱚᱱ ᱜᱮᱛ ᱦᱩᱭᱩᱜᱼᱟ᱾ ᱩᱱ ᱚᱠᱛᱚ ᱟᱨᱚ ᱛᱳᱲ-ᱡᱷᱳᱲ ᱠᱟᱹᱢᱤ᱾ ᱱᱚᱜᱼᱚ ᱱᱚᱝᱠᱟ ᱫᱟᱜᱟᱭ ᱨᱤᱢᱞᱟᱭ ᱦᱩᱰ-ᱦᱩᱰᱟᱹᱣᱟ ᱥᱮ ᱪᱮᱫ ᱜᱚᱝᱠᱮ᱾
ᱟᱪᱪᱷᱟ ᱟᱪᱪᱷᱟ ᱟᱪᱪᱷᱟ ᱟᱪᱪᱷᱟ᱾ ᱟᱫᱚ ᱚᱱᱟ ᱜᱮ ᱟᱹᱞᱤᱧ ᱦᱚᱸ ᱵᱟᱹᱞᱤᱧ ᱵᱩᱡ ᱫᱟᱲᱮᱭᱟᱜ ᱠᱟᱱᱟ ᱞᱟᱹᱭ ᱫᱟᱹᱞᱤᱧ ᱛᱟᱞᱮ ᱚᱠᱟ ᱞᱮᱠᱟ ᱵᱮᱯᱟᱨ ᱟᱨ ᱠᱷᱚᱵᱚᱨ ᱠᱚ ᱦᱚᱸ ᱟᱪ ᱮᱠᱟᱞ ᱫᱚ ᱚᱝᱠᱟ ᱫᱚ ᱠᱷᱟᱱ ᱵᱟᱭ ᱮᱢᱮᱜ ᱫᱚ ᱦᱮᱸ ᱟᱫᱚ ᱟᱹᱞᱤᱧᱟᱸᱜ ᱢᱚᱱᱮ ᱨᱮ ᱠᱩᱠᱞᱤ ᱦᱤᱡᱩᱜ ᱠᱟᱱ ᱜᱮᱭᱟ ᱟᱫᱚ ᱛᱟᱦᱞᱮ ᱟᱹᱞᱤᱧ ᱦᱚᱸ ᱫᱟ ᱫᱤ ᱟᱹᱭ ᱟᱹᱞᱤᱧ ᱫᱚ ᱟᱫᱚ ᱚᱱᱮ ᱚᱝᱠᱟ ᱵᱟ ᱧᱮᱞ ᱵᱮᱥ ᱮᱢᱚᱱ ᱵᱮᱥ ᱵᱮᱥᱛᱚ ᱦᱩᱭ ᱠᱟᱱᱟ ᱟᱡ ᱠᱟᱞ ᱫᱚ ᱵᱩᱡᱷᱟᱹᱣᱮᱫ ᱜᱮᱭᱟ ᱵᱤᱱ᱾
ᱟᱪᱪᱷᱟ ᱚᱱᱮ ᱚᱝᱠᱟ ᱛᱟᱦᱚᱞᱮ ᱟᱫᱚ ᱟᱞᱮ ᱥᱮᱫ ᱫᱚ ᱱᱟᱦᱟᱸᱜ ᱧᱮᱞᱚᱜ ᱯᱮ ᱦᱟᱸᱜ ᱱᱚᱜᱼᱚ ᱱᱚᱝᱠᱟ ᱠᱟᱹᱢᱤ ᱡᱚᱝ ᱦᱚᱲ ᱫᱚ ᱡᱤᱣᱤ ᱨᱮ ᱟᱹᱰᱤ ᱥᱩᱠ ᱦᱚᱸ ᱵᱟᱹᱱᱩᱜᱼᱟ ᱡᱚᱢ ᱧᱟᱢ ᱠᱟᱛᱮᱜ ᱨᱮ ᱦᱚᱸ᱾ ᱟᱫᱚ ᱟᱢ ᱫᱚ ᱥᱟᱨᱟ ᱵᱚᱪᱷᱚᱨ ᱜᱮ ᱠᱟᱹᱢᱤ ᱦᱩᱭᱩᱜ ᱛᱟᱢᱟ ᱥᱮ ᱪᱮᱫ ᱜᱚᱝᱠᱮ ᱟᱯᱮ ᱥᱮᱡ ᱫᱚ ᱚᱠᱟ ᱞᱮᱠᱟ ᱠᱟᱹᱢᱤ ᱠᱚ ᱫᱚ?
ᱪᱮᱜ ᱞᱮᱠᱟ ᱜᱚᱝᱠᱮ ᱞᱟᱹᱭ ᱵᱤᱱ ᱟᱨ ᱢᱤᱫ ᱫᱷᱟᱣ ᱞᱟᱹᱭ ᱵᱤᱱ᱾
ᱟᱯᱮ ᱥᱮᱡ ᱫᱚ ᱠᱟᱹᱢᱤ ᱠᱚ ᱫᱚ ᱚᱠᱟ ᱞᱮᱠᱟ ᱪᱮᱫ ᱠᱚ ᱯᱮ ᱠᱟᱹᱢᱤ ᱵᱟᱲᱟᱭ ᱫᱟ?
ᱪᱟ ᱪᱟᱥ-ᱵᱟᱥ ᱠᱚ᱾
ᱦᱮᱸ ᱜᱚᱝᱠᱮ ᱪᱟᱥ-ᱵᱟᱥ ᱠᱚ ᱥᱟᱶᱛᱮ ᱟᱨ ᱦᱚᱸ ᱱᱚᱝᱠᱟ ᱴᱟᱠᱟ-ᱯᱟᱭᱥᱟᱹ᱾ ᱟᱨᱡᱟᱣ ᱨᱮᱱᱟᱜ ᱟᱨ ᱪᱮᱫ ᱠᱚ ᱱᱚᱝᱠᱟᱱ ᱢᱮᱱᱟᱜ ᱛᱟᱯᱮᱭᱟ ᱱᱟᱦᱟᱸᱜ?
ᱟᱫᱚ ᱠᱷᱟᱱ ᱧᱮᱞ ᱵᱤᱱᱟ ᱠᱷᱟᱱ ᱱᱚᱜᱼᱚᱭ ᱡᱮᱢᱚᱱ ᱡᱟᱦᱟᱸ ᱪᱟᱥᱵᱟᱥ ᱠᱚᱥ ᱨᱳᱡᱽᱜᱟᱨ ᱠᱚᱨᱮᱱᱟᱜ ᱨᱳᱡᱽᱜᱟᱨ ᱠᱚᱫᱚ ᱟᱞᱮ ᱫᱚ ᱵᱤᱨ ᱫᱤᱥᱚᱢ ᱵᱤᱫ ᱫᱤᱥᱚᱢ ᱨᱮᱱ ᱦᱚᱲ ᱛᱚ᱾ ᱟᱫᱚ ᱚᱱᱮ ᱵᱤᱨ ᱵᱩᱨᱩ ᱨᱮᱱᱟᱜ ᱥᱟᱦᱟᱱ ᱥᱟᱠᱟᱢ ᱱᱚᱣᱟ ᱠᱚ ᱵᱚᱨᱥᱟ᱾ ᱱᱚᱝᱠᱟ ᱠᱟᱛᱮᱜᱮ ᱡᱤᱭᱚᱱ ᱞᱮ ᱠᱷᱟᱸᱰᱟᱣ ᱮᱫᱟ ᱜᱚᱢᱠᱮ ᱦᱮ, ᱟᱨ ᱚᱱᱟ ᱱᱚ ᱛᱮ ᱢᱟ ᱡᱚᱢ ᱧᱩ ᱞᱟᱹᱜᱤᱫ ᱢᱟ ᱪᱟᱥᱵᱟᱥ ᱫᱚ ᱢᱮᱱᱟᱜ ᱟᱠᱟᱫ ᱜᱮ ᱾ ᱛᱟᱦᱚᱞᱮ ᱜᱚᱢᱠᱮ ᱟᱹᱵᱤᱱ ᱫᱚ ᱵᱟᱹᱞᱤᱧ ᱠᱩᱞᱤ ᱞᱮᱫ ᱵᱤᱱᱟ, ᱟᱹᱵᱤᱱ ᱫᱚ ᱵᱤᱨ ᱫᱤᱥᱚᱢ ᱥᱮ ᱵᱩᱨᱩ ᱫᱤᱥᱚᱢ?
ᱦᱮᱸ ᱜᱚᱢᱠᱮ ᱟᱹᱞᱤᱧ ᱫᱚ ᱱᱟᱦᱟᱜ ᱵᱤᱨ ᱫᱤᱥᱚᱢ ᱥᱮ ᱵᱩᱨᱩ ᱫᱤᱥᱚᱢ, ᱞᱟᱹᱭ ᱞᱮᱠᱷᱟᱱᱡ ᱫᱚ ᱟᱞᱮ ᱫᱚ ᱱᱚᱜᱼᱚ ᱱᱚᱝᱠᱟ, ᱵᱤᱨ ᱦᱚᱸ ᱵᱟᱹᱱᱩᱜ ᱛᱟᱞᱮᱭᱟ ᱟᱨ ᱥᱟᱶᱛᱮ ᱵᱩᱨᱩ ᱦᱚᱸ ᱵᱟᱹᱱᱩᱜ ᱛᱟᱞᱮᱭᱟ, ᱟᱫᱚ‌ ᱚᱱᱟ ᱞᱟᱹᱭᱫᱟᱹᱧ ᱟᱞᱮ ᱥᱮᱫ ᱢᱟ ᱱᱚᱜᱼᱚ ᱱᱚᱝᱠᱟ ᱥᱚᱢᱟᱱ ᱜᱮᱭᱟ᱾ ᱡᱟᱜᱟ ᱠᱚᱦᱚᱸ᱾
ᱟᱫᱚ ᱚᱱᱟᱛᱤᱧ ᱞᱟᱹᱭᱮᱫᱟ ᱱᱚᱜᱝᱠᱟ ᱦᱩᱲᱩ ᱨᱚᱦᱚᱭ ᱠᱚ ᱥᱟᱹᱨᱫᱤ ᱵᱟᱲᱟ ᱟᱠᱟᱱ ᱛᱟᱞᱮᱭᱟ᱾
ᱟᱪᱪᱷᱟ ᱟᱪᱪᱷᱟ ᱟᱪᱷᱟ ᱪᱷᱟ ᱛᱟᱦᱚᱞᱮ ᱜᱚᱢᱠᱮ ᱚᱱᱟ ᱪᱮᱫ ᱵᱤᱞᱟᱹᱛ ᱫᱤᱥᱚᱢ ᱠᱚ ᱞᱟᱹᱭᱟ ᱥᱮ ᱱᱟᱢᱟᱞ ᱫᱤᱥᱚᱢ ᱠᱚ ᱞᱟᱹᱭᱟ ᱚᱠᱟᱴᱟᱜ?
ᱦᱮᱸ ᱜᱚᱢᱠᱮ ᱟᱞᱮᱥᱮᱫ ᱫᱚ ᱱᱟᱢᱟᱞ ᱫᱤᱥᱚᱢ ᱜᱮᱠᱚ ᱞᱟᱹᱭᱟ᱾
ᱟᱪᱪᱷᱟ ᱟᱪᱪᱷᱟ ᱟᱪᱪᱷᱟ ᱟᱪᱪᱷᱟ᱾
ᱟᱨ ᱜᱚᱝᱠᱮ ᱟᱯᱮ ᱥᱮᱫ ᱫᱚ ᱪᱮᱫ ᱫᱤᱥᱚᱢ ᱠᱟᱱᱟ?
ᱟᱫᱚ ᱱᱚᱛᱮ ᱫᱚ ᱦᱟᱜᱠᱷᱟᱱ ᱟᱹᱞᱤᱧ ᱫᱚᱞᱤᱧ ᱞᱟᱹᱭ ᱠᱮᱫ ᱞᱮᱠᱟ ᱟᱞᱮ ᱫᱚ ᱠᱷᱟᱱ ᱵᱤᱫ ᱫᱤᱥᱚᱢ ᱟᱨ ᱟᱞᱮ ᱫᱚ ᱠᱷᱟᱱ ᱵᱤᱨ ᱫᱤᱥᱚᱢ ᱨᱮᱱᱟᱜ ᱢᱮᱫᱴᱟᱝ ᱡᱟᱭᱜᱟ ᱡᱟᱦᱟᱸ ᱫᱚ ᱠᱷ ᱛᱩ ᱫᱤᱥᱚᱢ ᱠᱚ ᱞᱟᱹᱭ ᱮᱚᱫᱟ᱾ ᱚᱱᱟ ᱯᱟᱦᱴᱟ ᱨᱮ ᱚᱲᱟᱜ ᱛᱟᱞᱮ ᱠᱷᱟᱱ᱾ ᱟᱫᱚ ᱱᱚᱛᱮ ᱫᱚ ᱮᱠᱮᱱ ᱵᱤᱨ ᱵᱩᱨᱩ ᱜᱮ ᱢᱮᱱᱟᱜ ᱟᱠᱟᱫᱟ ᱜᱚᱝᱠᱮ ᱦᱮᱸ᱾
ᱦᱳᱭ᱾
ᱟᱞᱤᱧ ᱟᱫᱚ ᱞᱤᱧ ᱢᱮᱱ ᱫᱟ ᱞᱟᱹᱭ ᱫᱟᱹᱞᱤᱧ ᱦᱮᱡ ᱵᱟᱲᱟ ᱠᱟᱱᱟ ᱵᱤᱱ ᱵᱤᱨ ᱫᱤᱥᱚᱢ?
ᱦᱮᱸ ᱜᱚᱝᱠᱮ ᱞᱟᱹᱭ ᱢᱮ?
ᱞᱟᱹᱭᱮ ᱫᱟᱹᱞᱤᱧ ᱵᱤᱨ ᱫᱤᱥᱚᱢ ᱵᱤᱱ ᱦᱮᱡ ᱵᱟᱲᱟ ᱠᱟᱱᱟ?
ᱦᱮᱸ ᱜᱚᱝᱠᱮ ᱮᱠᱟᱞ ᱵᱤᱨ ᱫᱤᱥᱚᱢ ᱢᱟ ᱪᱟᱞᱟᱣ ᱵᱟᱲᱟ ᱟᱠᱟᱱ ᱜᱤᱭᱟᱹᱧ ᱟᱫᱚ ᱪᱟᱞᱟᱣ ᱢᱟ ᱦᱩᱭᱩ ᱠᱟᱱᱟ ᱾ᱟᱫᱚ ᱱᱚᱝᱠᱟ ᱟᱹᱰᱤ ᱨᱟᱹᱥᱠᱟᱹ ᱵᱩᱡᱷᱟᱹᱜ-ᱟ ᱵᱤᱨ ᱫᱤᱥᱚᱢ ᱨᱮᱦᱚᱸ᱾
ᱟᱪᱪᱷᱟ, ᱟᱪᱪᱷᱟ, ᱟᱪᱪᱷᱟ, ᱟᱪᱪᱷᱟ ᱜᱚᱝᱠᱮ ᱧᱮᱞ ᱠᱟᱫᱟ ᱞᱤᱧ ᱾ ᱦᱮᱸ ᱢᱟ ᱞᱟᱹᱭ ᱵᱤᱱ ᱢᱟ?
ᱦᱮᱸ ᱟᱯᱮ ᱥᱮᱫ ᱨᱮᱫᱚ ᱪᱮᱫᱠᱟ ᱢᱟᱜ ᱢᱚᱸᱬᱮ ᱠᱚ ᱦᱳᱭᱳᱜ ᱜᱮᱭᱟ ᱥᱮ ᱪᱮᱫ ᱜᱚᱝᱠᱮ? ᱟᱹᱰᱤ ᱨᱟᱹᱥᱠᱟᱹ ᱜᱮ ᱟᱸᱡᱚᱢ ᱵᱟᱲᱟᱣ ᱠᱟᱱᱟ᱾
ᱦᱮᱸ ᱜᱚᱝᱠᱮ ᱢᱟᱜ ᱢᱚᱸᱬᱮ ᱮᱠᱫᱚᱢ ᱦᱩᱭᱩᱜ ᱜᱮᱭᱟ ᱟᱹᱰᱤ ᱢᱚᱸᱡᱽ ᱵᱟᱲ ᱜᱮ᱾ ᱟᱞ ᱟᱪᱪᱷᱟ ᱟᱞᱮ ᱥᱮᱫ ᱢᱤᱫᱴᱮᱱ ᱧᱮᱞᱚᱜ ᱜᱮᱭᱟ ᱜᱚᱝᱠᱮ ᱫᱤᱥᱚᱢ ᱢᱟᱜ ᱢᱚᱸᱬᱮ᱾ ᱟᱫᱚ ᱞᱤᱧ ᱢᱮᱱ ᱫᱟ ᱞᱟᱹᱭ ᱫᱟᱹᱞᱤᱧ ᱟᱯᱮ ᱚᱱ ᱛᱮᱫ ᱫᱚ ᱫᱤᱥᱚᱢ ᱢᱟᱜ ᱢᱚᱸᱬᱮ ᱫᱚ ᱜᱚᱝᱠᱮ ᱦᱳᱭᱳᱜ-ᱟ ᱥᱮ ᱵᱟᱝ?
ᱦᱮᱸ ᱜᱚᱝᱠᱮ ᱟᱞᱮ ᱥᱮᱫ ᱢᱟ ᱢᱟᱜ ᱢᱚᱸᱬᱮ ᱢᱟ ᱵᱟᱝ ᱦᱩᱭᱩᱜᱚᱜ ᱠᱟᱱᱟ᱾ ᱟᱫᱚ ᱟᱯᱮ ᱚᱱᱛᱮ ᱜᱮ ᱪᱟᱞᱟᱣ ᱵᱟᱲᱟ ᱠᱟᱛᱮ ᱧᱮᱞ ᱵᱟᱲᱟ ᱦᱳᱭ ᱠᱟᱱᱟ ᱱᱚᱣᱟ ᱢᱟᱜ ᱢᱚᱸᱬᱮ ᱫᱚ ᱟᱹᱰᱤ ᱨᱟᱹᱥᱠᱟᱹ ᱦᱳᱭᱳᱜ-ᱟ᱾ ᱟᱫᱚ ᱜᱚᱝᱠᱮ ᱱᱚᱸᱜ-ᱚ ᱱᱚᱣᱟ ᱢᱟᱜ ᱢᱚᱸᱬᱮ ᱢᱟ ᱟᱞᱮ ᱥᱮᱫ ᱢᱟ ᱧᱮᱞᱚᱜ ᱠᱟᱱᱟ ᱡᱮ ᱵᱟᱝ ᱦᱩᱭᱩᱜ ᱠᱟᱱᱟ᱾ ᱟᱫᱚ ᱪᱮᱫᱟᱜ ᱪᱚ ᱵᱟᱝ ᱦᱩᱭᱩᱜ ᱠᱟᱱᱟ ᱵᱟᱝ ᱫᱚ ᱠᱚ ᱥᱮᱫᱟᱭ ᱦᱟᱲᱟᱢ ᱜᱮᱠᱚ ᱵᱟᱹᱜᱤ ᱵᱟᱲᱟ ᱦᱚᱴᱚ ᱠᱟᱣᱫᱟ ᱛᱟᱞᱮ᱾ ᱵᱟᱝ ᱫᱚ ᱪᱮᱫ ᱱᱟᱦᱟᱜ ᱚᱱᱟ ᱜᱮ ᱱᱟᱦᱟᱜ ᱵᱟᱹᱧ ᱞᱟᱹᱭ ᱫᱟᱲᱮᱭᱟᱜ ᱠᱟᱱᱟ᱾ ᱟᱫᱚ ᱜᱚᱝᱠᱮ ᱱᱚᱣᱟ ᱢᱟᱜ ᱢᱚᱸᱬᱮ ᱤᱫᱤ ᱠᱟᱛᱮᱜ ᱡᱩᱫᱤ ᱦᱩᱰᱤᱧ ᱢᱟᱪᱷᱟ ᱛᱮ ᱢᱤᱫ ᱵᱟᱨ ᱠᱟᱛᱷᱟ ᱡᱩᱫᱤᱢ ᱞᱟᱹᱭ ᱞᱮ ᱛᱟᱞᱟᱝ ᱠᱷᱟᱡ ᱟᱹᱰᱤ ᱜᱮ ᱱᱟᱯᱟᱭ ᱠᱚᱜ-ᱟ ᱥᱮ ᱪᱮᱫ?
ᱟᱪᱪᱷᱟ, ᱟᱪᱪᱷᱟ, ᱟᱪᱪᱷᱟ᱾ ᱟᱫᱚ ᱠᱷᱟᱱ ᱢᱟᱜ ᱢᱚᱸᱬᱮ ᱫᱚ ᱦᱟᱸ ᱠᱷᱟᱱ ᱦᱚᱭ ᱛᱚ ᱟᱞᱮ ᱥᱮᱫ ᱦᱚᱸ ᱯᱟᱹᱦᱤᱞ, ᱯᱟᱹᱦᱤᱞ ᱫᱚ ᱛᱚ ᱯᱟᱪᱮᱫ ᱜᱮ ᱚᱠᱟ ᱞᱮᱠᱟ ᱛᱟᱦᱮᱸ ᱠᱟᱱᱟ ᱥᱮ ᱵᱟᱝ ᱛᱟᱦᱮᱸ ᱠᱟᱱᱟ᱾ ᱟᱫᱚ ᱟᱹᱞᱤᱧ ᱡᱚᱛᱚ ᱴᱩᱠᱩ ᱞᱤᱧ ᱟᱸᱡᱚᱢ ᱠᱟᱫᱟ᱾ ᱚᱱᱟ ᱜᱮ ᱠᱟᱹᱡ ᱞᱤᱧ ᱞᱟᱹᱭ ᱟᱵᱤᱱ ᱠᱟᱱᱟ᱾ ᱟᱫᱚ ᱞᱟᱹᱭ ᱟᱠᱚ ᱥᱮ ᱪᱮᱫ ᱢᱟᱜ ᱢᱚᱸᱬᱮ ᱫᱚ ᱦᱩᱭᱩᱜ ᱠᱟᱱᱟ ᱱᱚᱝᱠᱟ ᱡᱮ ᱡᱟᱦᱟ ᱢᱟᱱᱮ ᱮᱸᱻ ᱢᱟᱜ ᱢᱚᱸᱬᱮ ᱫᱚ ᱢᱤᱫ ᱫᱤᱱ ᱛᱮᱫᱚ ᱵᱟᱝ ᱦᱳᱭᱳᱜ-ᱟ᱾ ᱢᱟᱱᱮ ᱢᱟᱜ ᱢᱚᱸᱬᱮ ᱫᱚ ᱦᱳᱭᱳᱜ ᱠᱟᱱᱟ, ᱢᱚᱸᱬᱮ ᱥᱮᱨᱢᱟ ᱯᱚᱨ ᱯᱚᱨ ᱵᱟ ᱯᱮ ᱥᱮᱨᱢᱟ ᱯᱚᱨ ᱯᱚᱨ᱾ ᱚᱠᱟ, ᱚᱠᱟ ᱟᱛᱳ ᱞᱮᱠᱟ ᱚᱠᱟ ᱞᱮᱠᱟ ᱠᱚ ᱟᱠᱚ ᱠᱚ ᱥᱟᱯᱲᱟᱣ ᱫᱟᱲᱮᱜ ᱠᱟᱱᱟ ᱚᱱᱟ ᱞᱮᱠᱟᱛᱮ ᱢᱟᱜ ᱢᱚᱸᱬᱮ ᱫᱚᱠᱚ ᱮᱱᱠᱷᱟᱱ ᱠᱚ ᱢᱟᱱᱟᱣᱟ᱾ ᱟᱫᱚ ᱡᱟᱦᱟ ᱦᱟᱸᱜ ᱠᱷᱟᱱ ᱢᱟᱜ ᱢᱚᱸᱬᱮ ᱵᱚᱱ ᱢᱟᱱᱟᱣᱮᱫ ᱫᱚ᱾ ᱫᱚ ᱢᱟᱱᱮ ᱡᱟᱦᱟ ᱵᱚᱱ ᱵᱟᱦᱟ ᱯᱚᱨᱚᱵᱽ ᱵᱚᱱ ᱢᱟᱱᱟᱣᱮᱫ ᱚᱱᱟ ᱜᱮ ᱟᱨ ᱠᱟᱹᱡ ᱢᱟᱨᱟᱝ ᱟᱠᱟᱨ ᱛᱮ ᱢᱟᱱᱮ ᱢᱟᱨᱟᱝ ᱧᱚᱜ ᱛᱮ᱾ ᱡᱟᱦᱟ ᱵᱚᱱ ᱢᱟᱱᱟᱣᱮᱫ, ᱢᱟᱱᱟᱣ ᱮᱫᱟ ᱦᱚᱸᱜ-ᱚᱱᱟ ᱜᱮ ᱠᱷᱟᱱ ᱢᱟᱜ ᱢᱚᱸᱬᱮ ᱫᱚ᱾ ᱟᱫᱚ ᱱᱚᱣᱟ ᱨᱮᱱᱟᱜ ᱦᱚᱸ ᱟᱹᱰᱤ ᱜᱟᱱ ᱢᱮᱱᱟᱜ ᱠᱟᱫᱟ ᱟᱫᱚ ᱩᱱᱟᱹᱜ ᱫᱚ ᱵᱷᱤᱛᱤᱨ ᱫᱚ ᱵᱟᱹᱞᱤᱧ ᱪᱟᱞᱟᱜ ᱠᱟᱱᱟ ᱦᱟᱸᱜ ᱠᱷᱟᱱ ᱦᱮᱸ ᱪᱮᱫ? ᱢᱮᱱᱫᱚ ᱵᱟᱦᱟ ᱯᱚᱨᱚᱵᱽ ᱜᱮ, ᱱᱚᱣᱟ ᱫᱚ ᱠᱟᱹᱡ ᱢᱟᱨᱟᱝ ᱧᱚᱜ ᱛᱮ ᱠᱚᱨᱟᱣ ᱦᱳᱭᱳᱜ-ᱟ᱾ ᱥᱟᱱᱟ
ᱦᱮᱸ ᱟᱞᱮ ᱥᱮᱫ ᱢᱟ ᱵᱟᱦᱟ ᱯᱚᱨᱚᱵᱽ ᱫᱚ ᱦᱳᱭᱳᱜ ᱜᱮᱭᱟ᱾ ᱛᱚᱵᱮ ᱱᱚᱸᱜ-ᱚ ᱱᱚᱣᱟ ᱢᱟᱜ ᱢᱚᱸᱬᱮ ᱫᱚ ᱟᱨᱦᱚᱸ ᱱᱟᱣᱟ ᱜᱮᱯᱮ ᱮᱸᱻ ᱟᱞᱮ ᱥᱮᱫ ᱞᱟᱹᱜᱤᱫ ᱛᱮᱫᱚ ᱱᱟᱣᱟ ᱜᱮ ᱦᱮᱸ ᱵᱟᱞᱮ ᱟᱸᱡᱚᱢ ᱵᱟᱲᱟᱣ ᱠᱟᱫᱟ ᱛᱚ᱾ ᱟᱫᱚ ᱚᱱᱟ ᱵᱤᱨ ᱫᱤᱥᱚᱢ ᱥᱮᱫ ᱜᱮ ᱪᱟᱞᱟᱣ ᱠᱟᱛᱮᱫ ᱟᱫᱚ ᱚᱱᱛᱮ ᱜᱮ ᱜᱟᱛᱮᱭᱟᱜ ᱚᱲᱟᱜ ᱨᱮ ᱪᱟᱞᱟᱣ ᱦᱩᱭ ᱞᱮᱱᱟ ᱛᱚ᱾ᱟᱫᱚ ᱩᱱ ᱚᱠᱛᱚ ᱜᱮ ᱱᱟᱦᱟᱜ ᱱᱚᱣᱟ ᱢᱟᱜ ᱢᱚᱸᱬᱮ ᱫᱚ ᱟᱸᱡᱚᱢ ᱦᱩᱭ ᱞᱮᱱᱟ ᱦᱮᱸ᱾ ᱟᱫᱚ ᱧᱮᱞ ᱦᱚᱸ ᱢᱤᱫ ᱫᱷᱟᱣ ᱫᱚ ᱧᱮᱞ ᱦᱩᱭ ᱞᱮᱱᱟ᱾ ᱚᱱᱠᱟ ᱜᱟᱛᱮ ᱠᱚᱲᱟᱭ ᱞᱟᱹᱭ ᱞᱮᱫ ᱛᱮ ᱟᱫᱚ ᱪᱟᱞᱟᱣ ᱞᱮᱱ ᱛᱮ ᱟᱹᱰᱤ ᱨᱟᱹᱥᱠᱟᱹ ᱵᱩᱡᱷᱟᱹᱣ ᱞᱮᱱᱟ᱾ ᱟᱫᱚ ᱱᱚᱸᱜ-ᱚ ᱱᱚᱝᱠᱟ ᱡᱮᱞ ᱯᱤᱴᱷᱟᱹ ᱠᱚᱠᱚ ᱡᱚᱢ ᱦᱚᱪᱚ ᱠᱤᱫᱤᱧᱟ᱾ ᱟᱫᱚ ᱜᱚᱝᱠᱮ ᱟᱯᱮ ᱥᱮᱫ ᱡᱮᱞ ᱠᱚᱯᱮ ᱯᱤᱴᱷᱟᱹᱭ ᱜᱮᱭᱟ ᱥᱮ ᱵᱟᱝ?
ᱦᱮᱸ ᱜᱚᱝᱠᱮ, ᱡᱤᱞ ᱠᱚ
ᱦᱮᱸ ᱜᱚᱝᱠᱮ
ᱮᱠᱫᱚᱢ ᱮᱠᱫᱚᱢ ᱡᱤᱞ ᱠᱚᱞᱮ ᱯᱤᱴᱷᱟᱹᱭᱟ ᱜᱚᱢᱠᱮ ᱟᱹᱰᱤ ᱢᱚᱸᱡᱽ ᱥᱟᱜᱤᱧ ᱞᱤᱧ ᱞᱟᱹᱭᱟᱵᱤᱱ ᱠᱟᱱᱟ ᱡᱤᱞ ᱠᱚ ᱯᱤᱴᱷᱟᱹ ᱦᱩᱭᱩᱜ-ᱟ, ᱛᱟᱯᱚᱛᱮ ᱚᱱᱮ ᱡᱤᱞ ᱠᱚ ᱯᱤᱴᱷᱟᱹ ᱦᱚᱸ ᱢᱮᱱᱟᱜ ᱜᱮ ᱜᱚᱢᱠᱮ ᱟᱨ ᱵᱟᱢ ᱢᱚᱬᱮ ᱨᱮᱫᱚ ᱯᱮᱲᱟ ᱠᱚ ᱯᱮᱲᱟ ᱠᱚᱠᱚ ᱱᱮᱶᱛᱟᱜ ᱟᱛᱚ ᱛᱟᱦᱞᱮ ᱩᱱ ᱦᱤᱞᱳᱜ ᱫᱚ ᱮ ᱡᱟᱦᱟᱸ ᱛᱤᱱᱟᱹᱜ ᱯᱮᱲᱟ ᱢᱮᱱᱟᱜ ᱠᱚᱣᱟ ᱢᱟᱜ ᱢᱚᱬᱮ ᱫᱚ ᱱᱚᱝᱠᱟ ᱞᱮ ᱢᱟᱱᱟᱣᱟ ᱡᱟᱦᱟᱸ ᱛᱤᱱᱟᱹᱜ ᱯᱮᱲᱟ ᱢᱮᱱᱟᱜ ᱠᱚᱣᱟ ᱟᱠᱷᱟᱱ ᱵᱟᱦᱟ ᱨᱮᱫᱚ ᱡᱟᱦᱟᱸᱭ ᱠᱚ ᱡᱟᱶᱟᱭ ᱜᱚᱢᱠᱮ-ᱟ, ᱱᱩᱠᱩ ᱠᱚ ᱜᱮᱵᱚᱱ ᱱᱮᱣᱛᱟᱭᱮᱜ ᱠᱚᱣᱟ ᱦᱮᱸ ᱥᱮ ᱵᱟᱝ? ᱟ ᱠᱤᱱᱛᱩᱨ ᱢᱟᱜ ᱢᱚᱬᱮ ᱨᱮᱫᱚ ᱡᱟᱦᱟᱸ ᱛᱤᱱᱟᱹᱜ ᱯᱮᱲᱟ ᱠᱚ ᱛᱟᱦᱮᱱ ᱫᱚ ᱮᱱᱠᱷᱟᱱ ᱦᱮᱸ ᱥᱟᱱᱟᱢ ᱯᱮᱲᱟᱜᱮ ᱜᱤᱫᱟᱹᱨ ᱠᱚ ᱱᱮᱣᱛᱟ ᱱᱮᱣᱛᱟᱭᱮᱜ ᱠᱚᱣᱟ ᱮᱠᱷᱟᱱ, ᱱᱮᱣᱛᱟ ᱠᱚ ᱦᱩᱭᱩᱜ-ᱟ ᱦᱮᱸ ᱮᱵᱚᱝ ᱟ ᱡᱷᱚ ᱛᱚᱱ, ᱡᱷᱚᱛᱚ ᱱᱮᱣᱛᱟ ᱠᱟᱛᱮᱜ ᱜᱮ ᱱᱚᱣᱟ ᱯᱚᱨᱚᱵᱽ ᱱᱚᱣᱟ ᱠᱷᱟᱱ ᱢᱟᱜ ᱢᱚᱬᱮ ᱯᱚᱨᱚᱵᱽ ᱫᱚ ᱦᱟᱜ ᱠᱷᱟᱱ ᱮ ᱥᱟᱹᱠᱷᱤ ᱥᱚᱵᱟᱜ-ᱟ ᱦᱮᱸᱥ ᱪᱮ
ᱟᱪᱪᱷᱟ ᱜᱚᱝᱠᱮ ᱟᱹᱰᱤ ᱱᱟᱯᱟᱭ, ᱟᱫᱚ ᱱᱚᱜᱚ ᱱᱚᱠᱟ ᱛᱟᱦᱚᱞᱮ ᱟᱵ ᱦᱮᱸ ᱟᱫᱚ ᱟᱯᱮ ᱥᱮᱜ ᱢᱟ ᱛᱟᱦᱚᱞᱮ ᱱᱚᱜ-ᱚ ᱱᱚᱠᱟ ᱢᱟᱜ ᱢᱚᱬᱮ ᱦᱩᱭᱩᱜ ᱠᱟᱱᱟ ᱟᱹᱰᱤ ᱨᱟᱹᱥᱠᱟᱹ ᱜᱮ ᱧᱮᱞ ᱵᱟᱲᱟ ᱦᱩᱭ ᱠᱟᱱᱟ ᱢᱟᱜ ᱢᱚᱬᱮ ᱠᱚᱨᱮ ᱦᱚᱸ ᱠᱟᱡᱟᱠ ᱜᱩᱵᱩᱰ ᱜᱩᱵᱩᱰ ᱨᱟᱹᱥᱠᱟᱹ ᱜᱮᱯᱮ ᱮᱱᱮᱡ ᱥᱮᱨᱮᱧᱮᱫ ᱛᱟᱵᱚᱱᱟ ᱟᱫᱚ ᱟᱹᱰᱤ ᱵᱷᱟᱜᱮ ᱵᱩᱡᱷᱟᱹᱜ ᱠᱟᱱᱟ ᱤᱧ ᱦᱚᱸ ᱢᱚᱱᱮ ᱡᱤᱣᱤ ᱠᱷᱚᱱ ᱟᱹᱰᱤ ᱨᱟᱹᱥᱠᱟᱹᱧ ᱟᱴᱠᱟᱨ ᱠᱮᱫᱟ ᱱᱚᱣᱟ ᱢᱟᱜ ᱢᱚᱬᱮ ᱨᱮ ᱪᱟᱞᱟᱣ ᱠᱟᱛᱮᱫ ᱦᱮᱸ ᱥᱮ᱾ ᱟᱫᱚ ᱚᱱᱟᱛᱮ ᱤᱧ ᱦᱚᱸ ᱟᱞᱮ ᱥᱮᱱ ᱠᱚ ᱦᱚᱲ ᱠᱩᱧ ᱞᱟᱹᱭ ᱵᱟᱲᱟᱣᱠᱚ ᱠᱟᱱᱟ ᱵᱟᱝᱢᱟ ᱟᱵᱚ ᱦᱚᱸ ᱢᱟᱜ ᱢᱚᱬᱮ ᱵᱚ ᱦᱳᱭ ᱦᱚᱪᱚᱭᱟ᱾ ᱟᱫᱚ ᱢᱚᱱᱮ ᱵᱟᱲᱟᱭ ᱫᱟᱹᱧ ᱱᱚᱠᱟ ᱱᱟᱦᱟᱜ ᱥᱟᱱᱟᱢᱟᱜ ᱠᱚᱜᱮ ᱥᱮᱬᱟ ᱥᱟᱵᱟ ᱦᱩᱭ ᱞᱮᱱ ᱜᱮ ᱢᱟᱜ ᱢᱚᱬᱮ ᱡᱤᱱᱤᱥᱴᱟᱜ ᱚᱠᱟ ᱞᱮᱠᱟᱱᱟᱜ ᱠᱟᱱᱟ? ᱥᱮ ᱚᱠᱟ ᱟᱨ ᱥᱚᱢᱚᱭ ᱠᱚ ᱵᱚᱸᱜᱟ ᱵᱩᱨᱩᱭᱟ ᱚᱠᱟᱨᱮᱱ ᱦᱟᱸᱜ ᱠᱚ ᱵᱚᱸᱜᱟ ᱵᱩᱨᱩᱭᱟ ᱥᱮ ᱚᱠᱚᱭᱮ ᱵᱚᱸᱜᱟ ᱵᱩᱨᱩᱭᱟ ᱱᱚᱜᱚ ᱱᱚᱣᱟ ᱠᱚ ᱵᱟᱢ ᱵᱟᱰᱟᱭ ᱞᱮᱠᱷᱟᱱ ᱫᱚ ᱥᱩᱫᱩ ᱜᱮ ᱵᱚᱸᱜᱟ ᱵᱩᱨᱩ ᱞᱮᱠᱷᱟᱱ ᱛᱚ ᱵᱟᱝ ᱜᱟᱱᱚᱜ-ᱟ ᱦᱟᱸᱜ ᱥᱮ ᱪᱮᱫ ᱜᱚᱝᱠᱮ
ᱟᱹᱰᱤ ᱴᱷᱤᱠ ᱟᱹᱰᱤ ᱴᱷᱤᱠ ᱟᱹᱵᱤᱱᱟᱜ ᱟᱹᱵᱤᱱᱟᱜ ᱮᱠᱫᱚᱢ ᱡᱩᱠᱛᱤ ᱢᱮᱱᱟᱜ ᱟᱠᱟᱫᱟ ᱠᱟᱛᱷᱟ ᱞᱤᱧ ᱠᱩᱥᱤ ᱠᱟᱜ ᱛᱟᱵᱤᱱᱟ᱾ ᱦᱮᱸ ᱮᱠᱫᱚᱢ ᱥᱟᱹᱨᱤ ᱠᱟᱛᱷᱟ ᱡᱩᱫᱤ ᱥᱟᱶᱛᱟ ᱨᱮᱱᱟᱜ ᱨᱤᱛᱤ ᱨᱮᱣᱟᱡᱽ ᱡᱩᱫᱤ ᱵᱟᱢ ᱵᱟᱰᱟᱭᱟ ᱟᱨ ᱟᱵᱚ ᱫᱚ ᱞᱮᱠᱟᱱ ᱵᱚᱸᱜᱟ ᱵᱩᱨᱩᱭᱟ ᱛᱷᱟᱞᱮ ᱚᱱᱟ ᱫᱚ ᱚᱱᱟ ᱜᱮ ᱠᱚ ᱥᱮᱬᱟᱭᱟ ᱦᱮᱸ ᱥᱮ ᱵᱟᱝ ᱦᱮᱸ
ᱦᱮᱸ ᱜᱚᱝᱠᱮ ᱮᱠᱟᱞ ᱢᱤᱫ ᱢᱤᱫ ᱫᱷᱟᱣ ᱦᱮᱸ ᱢᱤᱫ ᱫᱷᱟᱣ ᱡᱩᱫᱤᱢ ᱚᱱᱟ ᱡᱩᱫᱤᱢ ᱵᱷᱩᱞ ᱠᱟᱫᱟ ᱥᱮ ᱟᱫᱚ ᱱᱟᱦᱟᱜ ᱛᱤᱥ ᱛᱤᱱᱟᱹᱜ ᱫᱤᱱ ᱫᱷᱟᱹᱨᱤᱡ ᱪᱚ ᱚᱱᱟ ᱱᱟᱦᱟᱜ ᱵᱷᱩᱞ ᱜᱮ ᱛᱟᱦᱮᱱᱟ ᱦᱮᱸ ᱥᱮ, ᱟᱫᱚ ᱚᱱᱟᱛᱮ ᱯᱳᱭᱞᱳ ᱞᱟᱹᱭ ᱫᱚ ᱦᱩᱭᱩᱜ ᱠᱟᱱᱟ ᱡᱮ ᱱᱟᱯᱟᱭ ᱛᱮ ᱱᱚᱠᱟ ᱧᱮᱞ ᱥᱮᱬᱟ ᱠᱟᱛᱮᱜ ᱚᱠᱟᱴᱟᱜ ᱴᱷᱤᱠ ᱠᱟᱱᱟ ᱚᱠᱟᱴᱟᱜ ᱫᱚ ᱵᱟᱝ ᱴᱷᱤᱠ ᱠᱟᱱᱟ ᱚᱱᱟ ᱫᱚ ᱚᱱᱟᱜᱮ ᱱᱟᱦᱟᱜ ᱟᱫᱚ ᱧᱮᱞ ᱥᱮᱬᱟ ᱠᱟᱛᱮᱜ ᱟᱫᱚ ᱞᱟᱹᱭ ᱫᱚ ᱦᱩᱭᱩᱜ ᱠᱟᱱᱟ ᱟᱫᱚ ᱱᱚᱠᱟ ᱤᱧ ᱫᱩᱧ ᱢᱚᱱᱮ ᱚᱪᱚ ᱵᱟᱲᱟᱣ ᱠᱟᱫᱟ ᱡᱮ ᱧᱮᱞ ᱥᱮᱬᱟ ᱵᱟᱲᱟ ᱞᱮᱱᱜᱮ ᱛᱟᱨᱯᱚᱨᱮ ᱱᱟᱦᱟᱜ ᱢᱟᱜᱢᱚᱬᱮ ᱠᱚᱫᱚ ᱪᱷᱩᱴᱟᱹᱜ ᱦᱩᱭᱩᱜ-ᱟ ᱥᱮ ᱪᱮᱫ ᱜᱚᱝᱠᱮ?
ᱮᱠᱫᱚᱢ ᱮᱠᱫᱚᱢ ᱟᱹᱵᱤᱱᱟᱜ ᱠᱟᱛᱷᱟᱨ ᱨᱮ ᱟᱹᱞᱤᱧ ᱫᱚ ᱮᱠᱫᱚᱢ ᱟᱹᱰᱤ ᱪᱚᱨᱚᱠ ᱡᱩᱠᱛᱤ ᱢᱮᱱᱟᱜ ᱟᱠᱟᱫᱟ ᱟᱨ ᱜᱟᱡᱮ ᱞᱤᱧ ᱠᱩᱥᱤ ᱠᱟᱣᱫᱟ ᱮᱠᱫᱚᱢ ᱥᱟᱹᱨᱤ ᱠᱟᱛᱷᱟ ᱠᱟᱱ ᱜᱮᱭᱟ ᱡᱮ ᱧᱮᱞ ᱫᱚᱨᱠᱟᱨᱚᱜ ᱠᱟᱱᱟ ᱦᱮ ᱥᱮ ᱪᱮᱫ ᱚᱱᱠᱟᱱᱟᱜ ᱵᱟ ᱴᱷᱤᱠ ᱴᱷᱤᱠ ᱴᱷᱤᱠ
ᱞᱮᱭᱵᱷᱮᱱ
ᱞᱟᱹᱭ ᱮᱫᱟᱞᱤᱧ ᱮᱠᱫᱚᱢ ᱧᱮᱞ ᱫᱚᱨᱠᱟᱨᱚᱜ ᱠᱟᱱᱟ, ᱛᱟᱯᱚᱨ ᱱᱚᱝᱠᱟᱱᱟᱜ ᱢᱤᱫᱴᱮᱱ ᱰᱤᱥᱤᱥᱮᱱ ᱥᱮ ᱚᱱᱠᱟᱱᱟᱜ ᱢᱤᱫᱴᱮᱱ ᱦᱟᱛᱟᱣ ᱞᱟᱠᱛᱤ ᱠᱟᱱᱟ᱾ ᱦᱮᱸ ᱥᱮᱪᱮᱫ᱾
ᱦᱮᱸ ᱜᱚᱝᱠᱮ ᱮᱠᱟᱞ᱾ ᱱᱚᱣᱟ ᱧᱮᱞ ᱠᱟᱛᱮᱫ ᱜᱮ ᱟᱫᱚ ᱡᱟᱦᱟᱱᱟᱜ ᱡᱤᱱᱤᱥ ᱜᱮ ᱠᱟᱹᱢᱤ ᱥᱮᱫ ᱫᱚ ᱞᱟᱦᱟᱜ ᱦᱩᱭᱩᱜᱼᱟ᱾ ᱟᱨ ᱵᱟᱝᱠᱷᱟᱱ ᱱᱚᱣᱟ ᱠᱚᱫᱚ ᱵᱚᱸᱜᱟᱼᱵᱩᱨᱩ ᱨᱮᱱᱟᱜ ᱵᱮᱯᱟᱨ ᱠᱟᱱᱟ ᱛᱚ ᱪᱮᱫ ᱪᱚ ᱱᱟᱦᱟᱜ ᱦᱤᱲᱤᱡ ᱥᱮ ᱦᱤᱲᱤᱧ ᱜᱚᱫᱚᱜᱼᱟ ᱱᱟᱦᱟᱜ ᱟᱫᱚ ᱚᱱᱟ ᱞᱤᱭᱮ ᱢᱟ ᱟᱨᱦᱚᱸ ᱵᱚᱸᱜᱟ-ᱵᱩᱨᱩ ᱠᱚ ᱱᱟᱦᱟᱜ ᱱᱚᱝᱠᱟ ᱥᱟᱢᱵᱽᱲᱟᱣ ᱠᱚ ᱦᱩᱭᱩᱜᱼᱟ ᱦᱮᱸ ᱥᱮ,
ᱴᱷᱤᱠ ᱴᱷᱤᱠ ᱴᱷᱤᱠ ᱴᱷᱤᱠ ᱮᱠᱫᱚᱢ ᱴᱷᱤᱠ ᱜᱮᱹᱧ ᱢᱮᱱ ᱟᱠᱟᱫᱟ᱾
ᱦᱳᱭ ᱜᱚᱢᱠᱮ᱾ ᱟᱫᱚ ᱛᱟᱦᱚᱞᱮ ᱜᱚᱢᱠᱮ ᱟᱯᱮ ᱥᱮᱫ ᱢᱟ ᱢᱟᱜ ᱢᱚᱬᱮ ᱫᱚ ᱱᱤᱭᱟᱹ ᱥᱮᱨᱢᱟ ᱫᱚ ᱦᱩᱭᱱᱟ ᱛᱟᱦᱚᱞᱮ?
ᱮ ᱜᱚᱢᱠᱮ ᱟᱜᱠᱷᱟᱱ ᱱᱤᱭᱟᱹ ᱥᱮᱨᱢᱟ ᱫᱚ ᱢᱟᱜ ᱢᱚᱬᱮ ᱫᱚ ᱠᱷᱟᱱ ᱪᱮᱫ ᱞᱤᱧ ᱢᱮᱱᱟ ᱠᱷᱟᱱ ᱦᱩᱭ ᱞᱮᱠᱟ ᱜᱮ ᱞᱟᱹᱭ ᱜᱟᱱᱚᱜᱼᱟ᱾ ᱦᱮᱸ ᱱᱤᱭᱟᱹ ᱵᱚᱪᱷᱚᱨ ᱫᱚ ᱮᱠᱷᱟᱱ ᱱᱤᱭᱟᱹ ᱵᱚᱪᱷᱚᱨ ᱯᱟᱥᱮ ᱟᱛᱳᱨᱮ ᱦᱩᱭ ᱱᱟ, ᱟᱨ ᱟᱞᱮ ᱟᱛᱳ ᱫᱚ ᱠᱷᱟᱱ ᱢᱚᱬᱮ ᱥᱮᱨᱢᱟ ᱯᱚᱨ ᱦᱩᱭᱩᱜᱼᱟ, ᱢᱤᱫ ᱫᱷᱟᱣ ᱫᱚ ᱪᱟᱞᱟᱣᱮᱱ ᱞᱟᱦᱟ ᱵᱚᱪᱚᱨ ᱦᱩᱭ ᱞᱮᱱ ᱛᱟᱦᱮᱸ ᱟᱨ ᱯᱩᱱ ᱥᱮᱨᱢᱟ ᱢᱮᱱᱟᱜ ᱟᱠᱟᱫᱟ᱾ ᱟᱫᱚ ᱯᱳᱱ ᱥᱮᱨᱢᱟ ᱵᱟᱝ ᱦᱩᱭ ᱞᱮᱱᱠᱷᱟᱱ ᱠᱷᱟᱱ ᱜᱚᱝᱠᱮ ᱟᱫᱚ
ᱟᱪᱪᱷᱟ ᱜᱚᱝᱠᱮ ᱟᱹᱰᱤ ᱱᱟᱯᱟᱭ, ᱟᱫᱚ ᱜᱚᱝᱠᱮ ᱚᱠᱛᱚ ᱠᱚᱦᱚᱸ ᱦᱩᱭᱮᱱ ᱛᱟᱞᱟᱝᱟ ᱦᱮᱸ ᱥᱮ᱾
ᱦᱮᱸ᱾